ᱦᱮᱞᱳ
ᱦᱮᱸ ᱡᱚᱦᱟᱨ ᱜᱮ ᱜᱚᱝᱠᱮ ᱟᱸᱡᱚᱢᱚᱜ ᱠᱟᱱᱟ
ᱦᱮᱸ ᱜᱚᱝᱠᱮ ᱟᱸᱡᱚᱢᱚᱜ ᱠᱟᱱᱟ
ᱚᱻ ᱪᱮᱫ ᱞᱮᱠᱟ ᱢᱮᱱᱟᱜ ᱵᱤᱱᱟ?
ᱦᱮᱸ ᱦᱤᱸᱛᱳᱜ ᱫᱚ ᱵᱷᱟᱜᱤ ᱜᱮ ᱢᱮᱱᱟᱜ ᱦᱟᱛᱲ ᱞᱤᱧᱟᱹ ᱛᱚ, ᱟᱵᱤᱱ ᱫᱚ ᱚᱠᱟᱞᱮᱠᱟ ᱢᱮᱱᱟᱜ ᱵᱤᱱᱟ ᱛᱟᱞᱦᱮ?
ᱦᱮᱸ ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧ ᱜᱮᱭᱟ, ᱟᱻ ᱡᱚᱢ ᱵᱟᱲᱟ ᱠᱮᱜ-ᱟ ᱵᱤᱱ?
ᱦᱮᱸ ᱡᱚᱢ ᱵᱟᱲᱟ ᱟᱠᱟᱫᱟᱞᱤᱧ ᱱᱚᱜ-ᱚᱭ ᱦᱤᱸᱛᱳᱜ ᱠᱟᱹᱡ ᱞᱤᱧ ᱵᱟᱭᱨᱮ ᱥᱮᱫ ᱞᱤᱧ ᱩᱰᱩᱠ ᱟᱠᱟᱱᱟ, ᱦᱟᱣᱟ ᱵᱷᱟᱜᱮ ᱧᱚᱜ ᱵᱩᱡᱷᱟᱹᱜ ᱠᱟᱱᱟ ᱛᱚ᱾
ᱟᱪᱪᱷᱟ ᱟᱪᱪᱷᱟ, ᱟᱻ ᱜᱚᱰᱟ ᱥᱮᱫ ᱵᱤᱱ ᱩᱰᱩᱚᱜ ᱟᱠᱟᱱᱟ?
ᱦᱳᱭ ᱜᱚᱰᱟ ᱥᱮᱫ ᱜᱮ ᱱᱚᱛᱮ, ᱥᱩᱨ ᱧᱚᱜ ᱜᱮᱭᱟ ᱚᱲᱟᱜ ᱠᱷᱚᱱᱟᱜ ᱛᱚ᱾
ᱚᱻ ᱟᱨ ᱛᱟᱦᱞᱮ ᱵᱚᱞ ᱠᱚᱫᱚ ᱵᱤᱱ ᱠᱷᱮᱹᱞ ᱵᱟᱲᱟᱭ ᱜᱮᱭᱟ?
ᱵᱟᱝ ᱵᱚᱞ ᱠᱚ ᱵᱟᱹᱞᱤᱧ ᱠᱷᱮᱹᱞ ᱜᱮᱭᱟ ᱢᱟᱱᱮ, ᱩᱱᱟᱹᱜ ᱵᱚᱞ ᱠᱷᱮᱹᱞ ᱪᱮᱛᱟᱱ ᱨᱮᱫᱚ ᱤᱭᱟᱹ ᱵᱟᱹᱱᱩᱜ ᱛᱟᱹᱞᱤᱧᱟ ᱢᱟᱱᱮ ᱮᱢᱱᱤ ᱜᱮᱞᱤᱧ ᱫᱟᱹᱲ ᱵᱟᱲᱟᱣᱟᱜ ᱜᱮᱭᱟ ᱟᱨᱠᱤ, ᱵᱚᱞ ᱠᱷᱮᱹᱞ ᱫᱚ ᱵᱟᱹᱞᱤᱧ ᱠᱷᱮᱹᱞ ᱜᱮᱭᱟ᱾
ᱟᱪᱪᱷᱟ ᱟᱪᱪᱷᱟ, ᱥᱮᱛᱟᱜ ᱠᱚᱨᱮ ᱵᱤᱱ ᱫᱟᱹᱲ ᱵᱟᱲᱟᱭ ᱜᱮᱭᱟ ᱵᱮᱭᱟᱢ ᱠᱚᱵᱤᱱ ᱠᱚᱨᱟᱣ ᱜᱮᱭᱟ ᱥᱮ?
ᱦᱩᱸ ᱦᱮᱸ, ᱵᱮᱭᱟᱢ ᱠᱚᱞᱤᱧ ᱠᱚᱨᱟᱣ ᱜᱮᱭᱟ᱾ ᱟᱵᱤᱱ ᱫᱚ ᱛᱟᱦᱚᱞᱮ ᱵᱮᱭᱟᱢ ᱠᱚᱫᱚᱵᱤᱱ ᱠᱚᱨᱟᱣ ᱜᱮᱭᱟ ᱥᱮ ᱵᱟᱝ?
ᱦᱳᱭ ᱜᱚᱢᱠᱮ ᱟᱹᱞᱤᱧ ᱦᱚᱸ ᱱᱚᱱᱛᱮ ᱵᱚᱞ ᱦᱚᱸᱞᱤᱧ ᱠᱷᱮᱹᱞ ᱵᱟᱲᱟᱭ ᱜᱤᱭᱟ, ᱟᱨ ᱵᱮᱭᱟᱢ ᱠᱚᱦᱚᱸ ᱥᱮᱛ ᱛᱟᱜ ᱨᱮᱞᱤᱧ ᱠᱚᱨᱟᱣ ᱵᱟᱲᱟᱭ ᱜᱮᱭᱟ, ᱟᱨ ᱵᱤᱭᱟᱢ ᱠᱚᱨᱟᱣ ᱠᱚᱫᱚ ᱱᱟᱯᱟᱭ ᱜᱮᱭᱟ ᱠᱟᱨᱚᱱ ᱟᱵᱚ ᱦᱚᱲᱢᱚ ᱯᱚᱠᱠᱷᱮ ᱫᱚ ᱵᱷᱟᱜᱤᱭᱟ ᱵᱮᱭᱟᱢ ᱠᱚᱨᱟᱣ ᱫᱮᱞᱤ ᱥᱮᱛᱟᱜ ᱨᱮ᱾
ᱦᱩᱸ, ᱞᱟᱹᱠᱛᱤ ᱠᱟᱱ ᱜᱮᱭᱟ᱾ ᱛᱟᱦᱞᱮ ᱜᱚᱝᱠᱮ
ᱦᱮᱸ ᱜᱚᱝᱠᱮ ᱞᱟᱹᱭ ᱵᱤᱱ?
ᱦᱩᱸ ᱛᱟᱞᱦᱮ ᱜᱚᱝᱠᱮ ᱚᱠᱟ ᱠᱚᱨᱮᱜ ᱵᱤᱱ ᱫᱟᱬᱟ ᱟᱠᱟᱫ ᱜᱮᱭᱟ?
ᱜᱚᱝᱠᱮ ᱟᱞᱤᱧ ᱫᱚ ᱫᱟᱬᱟ ᱵᱳᱞᱛᱮ ᱜᱮᱞᱮ ᱪᱟᱞᱟᱣᱮᱱ ᱥᱮᱨᱢᱟ ᱫᱚ ᱠᱳᱞᱠᱟᱛᱟ ᱞᱤᱧ ᱪᱟᱞᱟᱣ ᱞᱮᱱ ᱛᱟᱦᱮᱸᱜ-ᱟ᱾ ᱠᱳᱞᱠᱟᱛᱟ ᱢᱟ ᱦᱟᱸᱜ ᱟᱸᱡᱚᱢ ᱵᱟᱲᱟ ᱠᱟᱫᱟᱞᱤᱧ, ᱢᱮᱱᱠᱷᱟᱱ ᱪᱟᱞᱟᱣ ᱫᱚ ᱵᱟᱝ ᱦᱩᱭ ᱠᱟᱱᱟ ᱥᱮ᱾ ᱟᱨ ᱛᱟᱞᱦᱮ ᱪᱟᱞᱟᱣᱮᱱ ᱥᱮᱨᱢᱟ ᱫᱚᱞᱤᱧ ᱪᱟᱞᱟᱣ ᱞᱮᱱ ᱛᱟᱦᱮᱸᱜ-ᱟ᱾ ᱠᱳᱞᱠᱟᱛᱟ ᱚᱱᱟᱜᱮ ᱯᱳᱭᱞᱳ ᱞᱤᱧ ᱧᱮᱞ ᱞᱮᱫ ᱛᱟᱦᱮᱸ ᱡᱷᱚᱛᱚ ᱠᱷᱚᱱ᱾ ᱠᱳᱞᱠᱟᱛᱟ ᱞᱤᱧ ᱞᱮᱱᱟ ᱛᱟᱯᱚᱨᱮ ᱦᱟᱣᱲᱟ ᱵᱤᱨᱤᱡ ᱚᱸᱰᱮ ᱦᱚᱸ ᱧᱮᱧᱮᱞ ᱞᱤᱧ ᱦᱮᱡ ᱞᱮᱱ ᱜᱮ ᱛᱟᱦᱮᱸᱜ-ᱟ᱾ ᱟᱨ ᱯᱳᱭᱞᱳ ᱵᱟᱨ ᱞᱤᱧ ᱪᱟᱞᱟᱣ ᱞᱮᱱᱟ ᱛᱟᱞᱦᱮ ᱩᱱ ᱥᱚᱢᱚᱭ ᱦᱚᱸ ᱱᱚᱝ ᱠᱟ ᱜᱮ ᱫᱟᱜ ᱡᱟᱹᱯᱩᱫ ᱫᱤᱱ ᱛᱟᱦᱮᱸ ᱠᱟᱱᱟ ᱛᱚ, ᱛᱟᱞᱦᱮ ᱫᱟᱜ ᱡᱟᱹᱯᱩᱫ ᱫᱟᱜ ᱡᱟᱹᱯᱩᱫ ᱯᱩᱫ ᱜᱮᱞᱤᱧ ᱪᱟᱞᱟᱣ ᱞᱮᱱ ᱛᱟᱦᱮᱸᱜᱼᱴ-ᱟ ᱟᱨ ᱱᱚᱝᱠᱟ ᱧᱮᱞ ᱠᱚᱫᱚ ᱞᱤᱧ ᱧᱮᱞ ᱠᱮᱫ ᱜᱮᱭᱟ ᱢᱮᱱᱠᱷᱟᱱ ᱟᱹᱰᱤ ᱱᱟᱯᱟᱭ ᱪᱮ ᱱᱟᱯᱟᱭ ᱧᱚᱜ ᱛᱮᱫᱚ ᱧᱮᱞ ᱫᱚ ᱵᱟᱹᱞᱤᱧ ᱫᱟᱲᱮ ᱭᱟᱫᱟ ᱱᱚᱝᱠᱟ ᱫᱟᱜ ᱡᱟᱹᱯᱩᱫ ᱠᱮᱫᱟᱭ ᱥᱮ᱾
ᱟᱨ ᱵᱤᱨᱤᱡᱽ ᱠᱚᱜᱮ ᱞᱤᱧ ᱧᱮᱞ ᱵᱟᱲᱟ ᱠᱮᱜ-ᱟ ᱵᱤᱱᱟᱹ ᱠᱷᱩᱱᱴᱤ ᱛᱮ ᱛᱮᱸᱜᱳᱣ ᱟᱠᱟᱱᱟ ᱛᱚ ᱟᱨ ᱚᱱᱟ ᱠᱚᱜᱮ ᱞᱤᱧ ᱧᱮᱞ ᱵᱟᱲᱟ ᱠᱮᱜ-ᱟ᱾
ᱦᱚᱸ᱾
ᱟᱨ ᱛᱟᱦᱞᱮ ᱜᱚᱝᱠᱮ ᱟᱹᱵᱤᱱ ᱫᱚ ᱚᱠᱟ ᱠᱚᱨᱮ ᱫᱟᱬᱟᱱ ᱵᱤᱱ ᱪᱟᱞᱟᱣ ᱠᱟᱱᱟ?
ᱟᱹᱞᱤᱧ ᱫᱚ ᱢᱟᱱᱮ ᱚᱝᱠᱟ ᱦᱮᱸ ᱪᱟᱞᱟᱣ ᱵᱟᱲᱟ ᱟᱠᱟᱱ ᱜᱮᱭᱟ ᱞᱤᱧ ᱡᱮᱢᱚᱱ ᱫᱤᱜᱷᱟ ᱟᱨᱚ ᱚᱻ ᱢᱩᱠᱩᱴᱢᱩᱱᱤᱯᱩᱨ ᱡᱮ ᱚᱸᱰᱮ ᱫᱚ ᱟᱵᱚᱣᱟᱜ ᱤᱭᱟᱹ ᱠᱟᱱᱟ ᱛᱚ ᱞᱟᱹᱭ ᱟᱠᱟᱫᱟ ᱠᱚ ᱢᱟ ᱡᱮ ᱢᱩᱠᱩᱴᱢᱩᱱᱤᱯᱩᱨ ᱨᱮᱫᱚ ᱪᱮᱜ ᱠᱟ ᱫᱷᱤᱨᱤ ᱛᱮ ᱥᱮ ᱪᱮᱫ ᱛᱮᱠᱚ ᱛᱚᱞ ᱠᱟᱫᱟ ᱥᱮ ᱪᱮᱫ?
ᱦᱳᱭ ᱜᱚᱝᱠᱮ, ᱦᱳᱭ ᱟᱹᱞᱤᱧ ᱦᱚᱞᱤᱧ ᱟᱸᱡᱚᱢ ᱠᱟᱜ ᱜᱮᱭᱟ ᱢᱮᱱᱠᱷᱟᱱ ᱪᱟᱞᱟ ᱫᱚ ᱵᱟᱞᱤᱧ ᱪᱟᱞᱟᱣ ᱠᱟᱱᱟ ᱢᱩᱠᱩᱴᱢᱩᱱᱤᱯᱩᱨ ᱫᱚ?
ᱟᱹᱞᱤᱧ ᱦᱚᱸ ᱚᱱᱟ ᱫᱚ ᱥᱮᱨᱮᱧ ᱛᱟᱞᱟ ᱛᱮ ᱞᱤᱧ ᱟᱸᱡᱚᱢ ᱞᱮᱫᱟ ᱛᱟᱞᱦᱮ ᱞᱟᱹᱭ ᱢᱮᱱᱫᱟᱞᱤᱧ ᱛᱟᱞᱦᱮ ᱢᱤᱫ ᱫᱷᱟᱣ ᱫᱟᱬᱟ ᱠᱟᱛᱮ ᱛᱮ ᱜᱮ ᱞᱤᱧ ᱧᱮᱞ ᱟᱹᱜᱩ ᱞᱮᱜᱮ ᱪᱮᱜᱠᱟ ᱟᱸᱻ ᱫᱷᱤᱨᱤ ᱛᱮ ᱥᱮ ᱪᱮᱫ ᱛᱮᱠᱚ ᱛᱚᱞ ᱟᱠᱟᱫᱟ ᱟᱨᱚ ᱚᱸᱰᱮ ᱠᱷᱚᱱᱟᱜ ᱜᱮ ᱪᱮᱜᱠᱟ ᱢᱩᱸ, ᱚᱱᱮ ᱡᱟᱦᱟᱸ ᱟᱵᱚᱣᱟᱜ ᱠᱮᱱᱮᱞ ᱨᱮᱱᱟᱜ ᱫᱟᱜ ᱠᱚ ᱟᱲᱟᱜᱟᱥ ᱥᱮ ᱪᱮᱫ ᱚᱝᱠᱟᱞᱤᱧ ᱟᱸᱡᱚᱢ ᱜᱮᱭᱟ ᱛᱷᱟᱞᱮ ᱚᱱᱟ ᱠᱚᱜᱮ ᱟᱹᱞᱤᱧ ᱚᱸᱰᱮ ᱛᱟᱦᱞᱮ ᱫᱟᱸᱬᱟ‌ ᱵᱟᱲᱟ ᱠᱟᱛᱮ ᱞᱤᱧ ᱧᱮᱞ ᱟᱜᱩ ᱠᱮᱫᱟ ᱪᱮᱜᱠᱟ ᱟᱨᱠᱤ ᱢᱟᱱᱮ ᱥᱩᱛᱛᱤ ᱥᱮ᱾ ᱪᱮᱜ ᱞᱮᱠᱟ ᱟᱨᱠᱤ᱾
ᱟᱪᱪᱷᱟ ᱟ ᱪᱮ ᱞᱮᱠᱟ ᱵᱤᱱ ᱧᱮᱞ ᱠᱮᱜ-ᱟ ᱛᱷᱟᱞᱮ ᱢᱩᱠᱩᱴᱢᱩᱱᱤ ᱯᱩᱨ ᱥᱟᱹᱨᱤ ᱥᱟᱹᱨᱤᱮ ᱫᱷᱤᱨᱤ ᱛᱮᱜᱮ ᱠᱚ ᱛᱚᱞ ᱟᱠᱟᱜ-ᱟ᱾
ᱦᱮᱸ ᱜᱚᱝᱠᱮ ᱫᱷᱤᱨᱤ ᱛᱮᱜᱮ ᱠᱚ ᱛᱚᱞ ᱟᱠᱟᱫᱟ ᱠᱚ ᱚᱸᱰᱮ ᱠᱷᱚᱱᱟᱜ ᱜᱮ ᱱᱚᱣᱟ ᱠᱮᱱᱮᱞ ᱠᱚ᱾ ᱛᱮ ᱥᱮ ᱤᱭᱟᱹ ᱠᱚᱛᱮ ᱫᱚ ᱫᱟᱜ ᱫᱚ ᱦᱤᱡᱩᱜ ᱜᱤᱭᱟ ᱚᱸᱰᱮ ᱠᱷᱚᱱ ᱜᱮ ᱢᱟᱱᱮ ᱟᱹᱰᱤ ᱢᱟᱨᱟᱝ ᱰᱮᱢ ᱠᱚ ᱠᱟᱱᱟ ᱟᱨᱚ ᱟᱭᱢᱟ ᱞᱮᱠᱟᱱ ᱫᱟᱸᱲᱟ ᱡᱟᱭᱜᱟ ᱢᱮᱱᱟᱜ-ᱟ ᱞᱟᱹᱭ ᱟᱠᱚ ᱚᱱᱟ ᱫᱷᱟᱨᱮ ᱯᱟᱨᱠ ᱠᱚ ᱢᱮᱱᱟᱜ-ᱟ᱾ ᱛᱟᱯᱚᱨᱮ ᱟᱨᱦᱚ ᱤᱭᱟᱹ ᱠᱚᱨᱮᱜ ᱱᱟᱹᱣᱠᱟᱹ ᱠᱚᱞᱮᱞ ᱞᱤᱧ ᱫᱮᱡ ᱵᱟᱲᱟᱭ ᱱᱟ᱾ ᱫᱚᱢᱮᱜᱮ ᱢᱟᱱᱮ ᱵᱷᱟᱜᱤ ᱜᱮᱞᱤᱧ ᱵᱩᱡ ᱠᱮᱫᱟ ᱫᱟᱬᱟ ᱠᱟᱛᱮᱫ᱾
ᱦᱮᱸ ᱛᱚ ᱟᱨ ᱛᱷᱟᱞᱮ ᱱᱟᱹᱣᱠᱟᱹ ᱨᱮᱫᱚᱵᱤᱱ ᱫᱮᱡ ᱞᱮᱱ ᱜᱮ ᱛᱟᱦᱚᱞᱮ ᱜᱚᱝᱠᱮ ᱵᱟᱝ᱾
ᱦᱩᱸ ᱜᱚᱝᱠᱮ ᱫᱮᱡ ᱟᱠᱟᱱᱟ ᱞᱤᱧ᱾
ᱦᱮᱸ ᱛᱚ ᱟᱨ ᱛᱟᱦᱞᱮ ᱜᱚᱝᱠᱮ ᱫᱤᱜᱷᱟ ᱵᱤᱱ ᱪᱟᱞᱟᱣ ᱞᱮᱱ ᱛᱟᱦᱮᱜ ᱫᱚ ᱩᱱᱫᱚ ᱦᱟᱸᱜ ᱚᱲᱟᱜ ᱦᱚᱲ ᱥᱟᱶ ᱵᱤᱱ ᱪᱟᱞᱟᱣ ᱞᱮᱱ ᱛᱟᱦᱮᱸᱫ ᱥᱮ ᱮᱢᱱᱤ ᱜᱟᱛᱮ ᱠᱚ ᱥᱟᱶ ᱜᱮᱵᱤᱱ ᱪᱟᱞᱟᱣ ᱞᱮᱱ ᱛᱟᱦᱮᱸᱫ ᱫᱤᱜᱷᱟ ᱫᱚ
ᱜᱟᱛᱮ ᱠᱚ ᱥᱟᱞᱟᱜ ᱜᱮᱞᱤᱧ ᱪᱟᱞᱟᱣ ᱞᱮᱱᱟ ᱜᱟᱲᱤ ᱛᱮᱞᱮ ᱪᱟᱞᱟᱣ ᱞᱮᱱᱟ ᱠᱟᱹᱡ ᱫᱚᱢᱮ ᱜᱮ ᱨᱟᱹᱥᱠ--ᱹ ᱠᱟᱹ ᱵᱟᱲᱟ ᱦᱩᱭᱱᱟ᱾ ᱡᱮ ᱚᱸᱰᱮ ᱫᱚ ᱟᱨᱚ ᱪᱮᱜᱠᱟ ᱧᱮᱞᱚᱜ-ᱟ ᱞᱟᱭᱟᱹ ᱠᱚ ᱵᱮᱲᱟ ᱨᱟᱠᱟᱵ᱾ ᱥᱮ ᱪᱮᱜ ᱠᱟ ᱚᱱᱠᱟ᱾ ᱧᱮᱞᱚᱜ ᱫᱚ ᱚᱸᱰᱮ ᱠᱷᱚᱱ ᱜᱮ ᱨᱟᱠᱟᱵ ᱠᱟᱱ ᱞᱮᱠᱟᱡ ᱚᱱᱟ ᱠᱚᱜᱮ ᱞᱤᱧ ᱧᱮᱞ ᱠᱮᱫᱟ ᱟᱨ ᱫᱚᱢᱮ ᱫᱟᱜ ᱠᱚ ᱢᱟᱱᱮ ᱫᱚᱢᱮ᱾ ᱤᱭᱟᱹᱜ ᱦᱟᱱᱛᱮ ᱱᱟᱛᱮ-ᱟ ᱚᱱᱟ ᱠᱚᱜᱮ ᱞᱤᱧ ᱧᱮᱞ ᱵᱟᱲᱟ ᱠᱮᱫᱟ᱾
ᱟᱨ ᱛᱟᱦᱚᱞᱮ ᱜᱚᱢᱠᱮ ᱱᱟᱹᱣᱠᱟᱹ ᱨᱮᱵᱤᱱ ᱫᱮᱡ ᱞᱮᱱ ᱛᱮ ᱫᱤᱜᱷᱟ ᱨᱮ᱾
ᱚᱸᱰᱮ ᱫᱚ ᱵᱟᱹᱞᱤᱧ ᱫᱮᱡ ᱟᱠᱟᱱᱟ ᱚᱸᱰᱮ ᱫᱚ ᱠᱟᱹᱡ ᱵᱚᱛᱚᱨ ᱜᱮᱞᱤᱧ ᱵᱩᱡᱷᱟᱹᱣᱮᱫ ᱛᱟᱦᱮᱸᱜᱼᱟ᱾
ᱟᱪᱪᱷᱟ ᱟᱪᱪᱷᱟ ᱟᱨ ᱛᱟᱦᱚᱞᱮ ᱜᱚᱝᱠᱮ ᱪᱮᱫ ᱠᱚ ᱧᱟᱢᱚᱜ ᱜᱮᱭᱟ ᱫᱤᱜᱷᱟ ᱨᱮᱫᱚ᱾
ᱚᱸᱰᱮ ᱦᱚᱸ ᱟᱭᱢᱟ ᱞᱮᱠᱟᱱᱟᱜ ᱜᱮ ᱧᱟᱢ ᱫᱚ ᱧᱟᱢᱚᱜ ᱜᱮᱭᱟ ᱟᱫᱚ᱾ ᱟᱫ ᱵᱟᱹᱞᱤᱧ ᱞᱟᱹᱭ ᱮᱫᱟ ᱟᱨᱠᱤ ᱩᱱᱟᱹᱜ ᱫᱚ ᱟᱨᱠᱤ᱾
ᱟᱪᱪᱷᱟ ᱟᱪᱪᱷᱟ ᱟᱨ ᱡᱚᱢ ᱡᱤᱱᱤᱥ ᱠᱚᱦᱚᱸ ᱧᱟᱢᱚᱜ ᱜᱮᱭᱟ?
ᱦᱩᱸ ᱡᱚᱢ ᱡᱤᱱᱤᱥ ᱠᱚ ᱢᱚᱴᱟ ᱢᱩᱴᱤ ᱵᱷᱟᱜᱤ ᱜᱮ ᱧᱟᱢᱚᱜᱼᱟ ᱚᱸᱰᱮ ᱦᱚᱸ ᱡᱚᱢ ᱵᱟᱲᱟ ᱦᱩᱭᱮᱱᱟ ᱚᱸᱰᱮ ᱦᱚᱸ ᱫᱚᱢᱮ ᱜᱮ᱾
ᱦᱮᱸ ᱛᱚ ᱟᱨ ᱛᱟᱦᱚᱞᱮ ᱜᱚᱝᱠᱮ ᱫᱤᱜᱷᱟ ᱨᱮᱫᱚ ᱵᱤᱱ ᱛᱩᱯᱩᱭᱱᱟ ᱥᱮ ᱵᱟᱝ ᱜᱮ᱾
ᱦᱩᱸ ᱛᱩᱯᱩᱭᱮᱱ ᱜᱮᱭᱟᱞᱤᱧ ᱚᱸᱰᱮ ᱫᱚᱢᱮ ᱤᱭᱟᱹ ᱵᱟᱲᱟ ᱦᱩᱭ ᱮᱱᱟ ᱫᱚᱱ ᱵᱟᱲᱟ ᱦᱩᱭ ᱮᱱᱟ ᱛᱩᱯᱩ ᱵᱟᱲᱟ ᱦᱩᱭ ᱮᱱᱟ᱾ ᱟᱨᱚ ᱚᱸᱰᱮ ᱪᱟᱞᱟᱣ ᱠᱚᱨᱛᱮ ᱜᱮᱞᱮ ᱫᱚ ᱟᱨᱚ ᱦᱟᱜ ᱠᱷᱟᱡ ᱟᱵᱚ ᱛᱟᱦᱮᱱ ᱞᱟᱹᱜᱤᱫ ᱚᱲᱟᱜ ᱞᱟᱹᱠᱛᱤᱭᱟ ᱢᱟᱱᱮ ᱢᱤᱫ᱾ ᱫᱤᱱ ᱫᱚᱢ ᱪᱟᱞᱟᱜᱼᱟ ᱢᱟᱱᱮ ᱛᱟᱦᱮᱱ ᱞᱟᱹᱜᱤᱫ ᱚᱲᱟᱜ ᱞᱟᱹᱠᱛᱤᱭᱟ ᱦᱮᱸ᱾
ᱦᱮ ᱟᱨ ᱛᱟᱦᱞᱮ ᱜᱚᱝᱠᱮ ᱱᱚᱰᱮ ᱢᱩᱠᱩᱴᱢᱩᱱᱤᱯᱩᱨᱩ ᱡᱟᱦᱟᱸ ᱠᱚ ᱢᱮᱱ ᱫᱚ ᱚᱱᱟ ᱫᱚ᱾ ᱪᱮᱫ ᱠᱚ ᱧᱟᱢᱚᱜ ᱜᱮᱭᱟ ᱪᱮᱫ ᱠᱚᱵᱤᱱ ᱦᱟᱛᱟᱣ ᱠᱮᱫᱮᱜᱼᱟ ᱛᱟᱦᱞᱮ ᱢᱩᱠᱩᱴᱢᱩᱱᱤᱯᱩᱨ ᱠᱷᱚᱱ ᱫᱚ?
ᱚᱸᱰᱮ ᱫᱚ ᱟᱭᱢᱟ ᱞᱮᱠᱟᱱᱟᱜ ᱡᱤᱱᱤᱥ ᱠᱚᱜᱮ ᱧᱟᱢᱚᱜᱼᱟ ᱢᱮᱞᱟ ᱨᱮ ᱢᱮᱞᱟ ᱠᱚ᱾ ᱟᱭᱢᱟ ᱞᱮᱠᱟᱱᱟᱜ ᱢᱟᱱᱮ ᱤᱭᱟᱹ ᱠᱚᱨᱮᱱᱟᱜ ᱡᱤᱱᱤᱥ ᱠᱚ ᱧᱟᱢᱚᱜ ᱜᱮᱭᱟ ᱟᱨᱠᱤ᱾ ᱪᱮᱫᱠᱟ ᱱᱟᱜ ᱡᱤᱱᱤᱥ ᱜᱮᱵᱤᱱ ᱦᱟᱛᱟᱣᱟ᱾
ᱦᱮᱸ ᱛᱚ ᱟᱹᱞᱤᱧ ᱦᱚᱸ ᱜᱚᱢᱠᱮ ᱱᱤᱭᱟᱹ ᱫᱷᱟᱶ ᱫᱚ ᱦᱟᱸᱜ ᱪᱟᱞᱟᱣ ᱞᱤᱧ ᱢᱮᱱ ᱮᱫᱟ ᱪᱟᱞᱟᱜ ᱟᱹᱞᱤ ᱦᱟᱸᱜ ᱢᱩᱠᱩᱠᱢᱩᱱᱤᱯᱩᱨ ᱟᱹᱞᱤᱧ ᱦᱚᱸ ᱫᱚᱢᱮ ᱤᱪᱪᱷᱟᱹ ᱢᱮᱱᱟᱜ᱾ ᱛᱟᱞᱤᱧᱟ ᱢᱩᱠᱩᱴᱢᱩᱱᱤ ᱪᱳᱠ ᱯᱩᱨ ᱧᱮᱞ ᱨᱮᱱᱟᱜ ᱟᱫᱚ ᱪᱟᱞᱟᱣ ᱜᱮ ᱵᱟᱝ ᱪᱟᱞᱟᱣ ᱦᱩᱭ ᱟᱠᱟᱱᱟ ᱟᱨ᱾ ᱱᱤᱭᱟᱹ ᱵᱟᱨ ᱫᱚ ᱦᱟᱸᱜ ᱠᱷᱟᱱ ᱞᱤᱧ ᱢᱚᱱᱮᱭᱮᱫᱟ ᱛᱚ ᱪᱟᱞᱟᱣ ᱪᱟᱞᱟᱜ ᱟᱹᱞᱤᱧ ᱦᱟᱸᱜ᱾
ᱩᱸ ᱧᱮᱞ ᱟᱜ ᱵᱤᱱ ᱚᱱᱟ ᱠᱚᱫᱚ ᱧᱮᱞ ᱨᱮᱱᱟᱜ ᱡᱟᱭᱜᱟ ᱜᱮ ᱠᱟᱱᱟ ᱜᱮᱭᱟ ᱦᱟᱜ ᱠᱷᱟᱱ᱾
ᱦᱳᱭ ᱜᱚᱝᱠᱮ ᱟᱨ ᱟᱹᱞᱤᱧ ᱦᱚᱸ ᱱᱟᱹᱣᱠᱟᱹ ᱠᱚᱨᱮ ᱢᱟ ᱵᱟᱞᱤᱧ ᱫᱮᱡ ᱵᱟᱲᱟ ᱟᱠᱟᱱᱟ ᱥᱮ ᱛᱟᱦᱚᱞᱮ ᱫᱮᱡ ᱨᱮᱱᱟᱜ ᱦᱚᱸ ᱤᱪᱪᱷᱟᱹ ᱫᱚ ᱢᱮᱱᱟᱜ ᱜᱮ᱾ ᱛᱟᱹᱞᱤᱧᱟ ᱡᱮ ᱢᱩᱠᱩᱴᱢᱩᱱᱤᱯᱩᱨ ᱞᱤᱧ ᱪᱟᱞᱟᱜᱼᱟ ᱛᱟᱯᱚᱨᱮ ᱱᱟᱹᱣᱠᱟᱹ ᱨᱮ ᱞᱤᱧ ᱫᱮᱡᱚᱜᱼᱟ᱾
ᱦᱩᱸ ᱛᱟᱦᱞᱮ ᱟᱨᱚ ᱚᱠᱟ ᱠᱚᱨᱮ ᱡᱟᱭᱜᱟ ᱠᱚᱵᱤᱱ ᱫᱟᱬᱟ ᱟᱠᱟᱫ ᱜᱮᱭᱟ ᱠᱟᱹᱡ᱾
ᱟᱨ ᱜᱚᱢᱠᱮ ᱟᱹᱞᱤᱧ ᱫᱚ ᱟᱨ ᱤᱭᱟᱹ ᱞᱤᱧ ᱪᱟᱞᱟᱣ ᱞᱮᱱ ᱛᱟᱦᱮᱸ ᱱᱚᱣᱟ ᱫᱟᱨᱡᱤᱞᱤᱝ ᱵᱤᱱ ᱟᱸᱡᱚᱢ ᱟᱠᱟᱫ-ᱟ?
ᱦᱮᱸ ᱟᱸᱡᱚᱢ ᱟᱠᱟᱫ ᱜᱮᱭᱟᱞᱤᱧ ᱫᱟᱨᱡᱤᱞᱤᱝ ᱢᱟ ᱚᱱᱟ ᱢᱟ ᱟᱹᱞᱤᱧᱟᱜ ᱦᱚᱸ ᱯᱷᱮᱵᱟᱨᱮᱴ ᱤᱭᱟᱹ ᱵᱷᱟᱜᱮ ᱤᱭᱟᱹ ᱧᱚᱜ ᱡᱟᱭᱜᱟ ᱜᱮ ᱠᱟᱱ ᱛᱟᱹᱞᱤᱧᱟ ᱢᱚᱱᱮᱨ ᱢᱚᱛᱚᱱ ᱡᱟᱭᱜᱟ ᱟᱨᱠᱤ᱾
ᱜᱚᱢᱠᱮ ᱚᱸᱰᱮ ᱦᱚᱸ ᱟᱹᱞᱤᱧ ᱞᱤᱧ ᱪᱟᱞᱟᱣ ᱞᱮᱱ ᱛᱟᱦᱮᱸᱱ ᱱᱚᱝᱠᱟ ᱟ ᱥᱠᱩᱞ ᱠᱷᱚᱱ ᱠᱚ ᱤᱫᱤ ᱞᱮᱫ ᱞᱮ ᱛᱟᱦᱮᱸ-ᱟ, ᱛᱟᱞᱦᱮ ᱪᱟᱞᱟᱣ ᱞᱮᱱ ᱜᱮ ᱛᱟᱦᱮᱸᱫ-ᱟ ᱞᱤᱧ ᱚᱱᱟ ᱫᱟᱨᱡᱤᱞᱤᱝ᱾ ᱛᱟᱯᱚᱨᱮ ᱱᱚᱝᱠᱟ ᱚᱱᱛᱮ ᱢᱟ ᱵᱩᱨᱩ ᱵᱩᱨᱩ ᱫᱤᱥᱚᱢ ᱞᱮᱠᱟ ᱛᱟᱯᱚᱨᱮ ᱪᱟ ᱪᱟᱥ ᱠᱚ ᱫᱚᱢᱮ ᱡᱟᱹᱥᱛᱤ ᱠᱟᱭ ᱛᱮ ᱦᱚᱭᱩᱜ ᱜᱮᱭᱟ᱾
ᱦᱩᱸ᱾
ᱟᱨ ᱟᱹᱵᱤᱱ᱾ ᱦᱩᱸ ᱜᱚᱢᱠᱮ ᱞᱟᱹᱭ ᱵᱤᱱ᱾
ᱟᱨᱚ ᱟᱨᱚ ᱞᱤᱧ ᱟᱸᱡᱚᱢ ᱟᱠᱟᱫᱟ ᱥᱮ ᱪᱮᱫ ᱚᱱᱛᱮ ᱢᱟ ᱠᱩᱣᱟᱹᱥᱟ ᱠᱩᱣᱟᱹᱥᱟ ᱵᱷᱟᱵ ᱟᱨᱚ ᱟᱹᱰᱤ ᱪᱮᱨᱦᱟ ᱟᱨᱠᱤ ᱚᱱᱛᱮᱱᱟᱜ ᱤᱭᱟᱹ ᱠᱚᱫᱚ ᱢᱟᱱᱮ ᱢᱟᱱᱮ ᱟᱹᱰᱤ ᱪᱮᱨᱦᱟᱱ ᱟᱨᱠᱤ ᱤᱭᱟᱹ ᱠᱟᱱᱟ ᱡᱟᱭᱜᱟ ᱠᱚ᱾
ᱦᱳᱭ ᱜᱚᱝᱠᱮ ᱦᱳᱭ ᱚᱱᱟ ᱫᱚ ᱴᱷᱤᱠ ᱜᱮᱵᱤᱱ ᱟᱸᱡᱚᱢ ᱟᱠᱟᱜ-ᱟ ᱟᱨ ᱚᱱᱠᱟ ᱵᱩᱨᱩ ᱫᱤᱥᱚᱢ ᱧᱚᱜ ᱫᱚ ᱧᱮᱞ ᱵᱤᱱ ᱟᱨ ᱡᱟᱹᱥᱛᱤ ᱠᱟᱭᱛᱮ ᱵᱩᱨᱩ ᱵᱩᱨᱩ ᱫᱤᱥᱚᱢ ᱥᱮᱫ ᱛᱚ ᱚᱱᱠᱟ ᱢᱟᱱᱮ ᱦᱟᱞᱠᱟ ᱠᱩᱣᱟᱹᱥᱟ ᱠᱩᱣᱟᱹᱥᱟ ᱵᱷᱟᱵ ᱛᱟᱦᱮᱱᱟ ᱟᱨ ᱚᱱᱠᱟ ᱪᱟ ᱠᱚᱠᱚ ᱪᱟᱥ ᱠᱟᱜ ᱜᱮᱭᱟ ᱥᱮ ᱛᱟᱞᱦᱮ ᱟᱹᱰᱤ ᱢᱚᱸᱡᱽ ᱜᱮ ᱧᱮᱞᱚᱜ ᱠᱟᱱ ᱛᱟᱦᱮᱸ-ᱟ᱾ ᱛᱟᱯᱚᱨᱮ ᱪᱟᱞᱟᱣ ᱞᱮᱱ ᱛᱟᱦᱮᱫ ᱞᱤᱧ ᱚᱱᱠᱟ ᱜᱮ ᱟᱹᱰᱤ ᱟᱹᱰᱤ ᱨᱟᱹᱥᱠᱟᱹ ᱞᱤᱧ ᱵᱩᱡᱽ ᱠᱮᱫ-ᱟ ᱪᱟᱞᱟᱣ ᱠᱟᱛᱮ᱾
ᱢᱟᱱᱮ ᱢᱟᱱᱮ ᱢᱟᱱᱮ ᱪᱮᱫᱠᱟ ᱵᱤᱱ ᱵᱩᱡᱷᱟᱹᱣ ᱠᱮᱫᱟ ᱢᱟᱱᱮ ᱫᱟᱬᱟᱸ ᱠᱟᱛᱮᱫ ᱛᱟᱞᱦᱮ ᱚᱸᱱ ᱰᱮ ᱢᱟᱱᱮ ᱢᱚᱱᱮ ᱨᱮ ᱟᱨᱠᱤ ᱚᱠᱟ ᱞᱮᱠᱟᱱ ᱤᱭᱟᱹ ᱦᱮᱡ ᱮᱱ ᱛᱟᱵᱤᱱᱟ?
ᱜᱚᱝᱠᱮ ᱚᱸᱰᱮ ᱪᱟᱞᱟᱣ ᱠᱟᱛᱮᱫ ᱫᱚ ᱟᱹᱰᱤ ᱜᱮ ᱱᱟᱯᱟᱭ ᱞᱤᱧ ᱵᱩᱡᱷᱟᱹᱣ ᱠᱮᱫ-ᱟ ᱟᱨᱚ ᱪᱟᱞᱟᱣ ᱥᱟᱱᱟᱭᱮᱫ ᱞᱤᱧᱟ ᱟᱫᱚ ᱟᱵᱚ ᱢᱟ ᱥᱟᱺᱜᱤᱧ ᱫᱤᱥᱚᱢ ᱦᱚᱲ᱾ ᱠᱟᱱᱟ ᱵᱚᱱ ᱥᱮ ᱱᱚᱝᱠᱟ ᱰᱮᱞᱤ ᱰᱮᱞᱤ ᱪᱟᱞᱟᱣ ᱢᱟ ᱵᱟᱭ ᱜᱟᱱᱚᱜᱼᱟ ᱛᱟᱦᱚᱞᱮ ᱚᱱᱠᱟ ᱜᱮ ᱟᱨᱚ ᱦᱟᱜ ᱠᱷᱟᱱ ᱯᱚᱨᱚᱵᱚᱨᱛᱤ ᱨᱮ ᱡᱩᱫᱤ ᱞᱤᱧ ᱪᱟᱞᱟᱣ ᱫᱟᱲᱭᱟᱜ ᱠᱷᱟᱱ ᱫᱚ ᱪᱟᱞᱟᱜ ᱟᱞᱤᱧ ᱠᱤᱱᱛᱩ ᱤᱪᱷᱟᱹ ᱫᱚ ᱛᱟᱦᱮᱸᱭᱮᱱ ᱜᱮ ᱛᱟᱹᱞᱤᱧᱟ ᱡᱮ ᱟᱨ ᱢᱤᱫ ᱫᱷᱟᱣ ᱪᱟᱞᱟᱣ ᱨᱮᱱᱟᱜ᱾
ᱦᱳ ᱜᱚᱢᱠᱮ ᱛᱟᱞᱦᱮ
ᱜᱚᱝᱠᱮ ᱟᱵᱤᱱ ᱦᱚᱸ ᱛᱟᱞᱦᱮ ᱪᱟᱞᱟᱜ ᱵᱤᱱ ᱦᱟᱸᱜ ᱟ ᱵᱷᱟᱜᱮ ᱡᱟᱭᱜᱟ ᱜᱮ ᱠᱟᱱᱟ ᱦᱟᱸᱜ, ᱨᱟᱹᱥᱠᱟᱹ ᱵᱤᱱ ᱧᱟᱢᱟ ᱦᱟᱸᱜ᱾
ᱦᱮᱸ ᱟᱞᱤᱧ ᱦᱚᱸ ᱪᱟᱞᱟᱜ ᱨᱮᱱᱟᱜ ᱢᱟ ᱤᱭᱟᱹ ᱫᱚ ᱢᱮᱱᱟᱜ ᱛᱟᱹᱟᱞᱤᱧᱟᱹ ᱢᱚᱱᱮ ᱢᱟ ᱫᱚᱢᱮ ᱜᱮ ᱟᱫᱚ ᱟᱵᱚ ᱢᱟ ᱨᱮᱸᱜᱮᱡ ᱦᱚᱲ ᱠᱚ ᱢᱟᱱᱮ ᱠᱟᱹᱣᱰᱤ ᱨᱮᱱᱟᱜ ᱤᱭᱟᱹ ᱜᱮ ᱮᱴᱠᱮᱴᱚᱬᱮ ᱠᱷᱟᱹᱛᱤᱨ ᱜᱮ ᱵᱟᱵᱚᱱ ᱪᱟᱞᱟᱣ ᱫᱟᱲᱮᱭᱟᱜ ᱠᱟᱱᱟ ᱫᱟᱬᱟᱱ᱾
ᱦᱮᱸ ᱛᱚ᱾
ᱠᱟᱹᱣᱰᱤ ᱠᱚ ᱚᱝᱠᱟ ᱴᱷᱤᱠ ᱴᱷᱟᱠ ᱛᱟᱦᱮᱱ ᱠᱷᱟᱱ ᱢᱟ ᱢᱚᱱᱮᱨ ᱢᱚᱛᱚᱱ ᱡᱟᱭᱜᱟ ᱠᱚᱨᱮ ᱪᱟᱞᱟᱣ ᱦᱮᱡ ᱫᱚ ᱦᱟᱸᱜ ᱮᱸ ᱚᱝᱠᱟ ᱫᱚ ᱵᱟᱭ ᱚᱥᱩᱵᱤᱫᱟ ᱟᱨ ᱠᱟᱹᱣᱰᱤ ᱠᱚ ᱵᱟᱝ ᱛᱟᱦᱮᱱ ᱠᱷᱟᱱ ᱫᱚ ᱦᱟᱸᱜ ᱡᱟᱞᱟ ᱜᱮᱭᱟ ᱥᱮ ᱢᱟᱱᱮ ᱪᱟᱞᱟᱣ ᱦᱮᱡ ᱠᱚᱦᱚᱸ᱾
ᱦᱩᱸ᱾ ᱚᱱᱟ ᱜᱮᱛᱚ ᱜᱚᱝᱠᱮ ᱟᱹᱞᱤᱧ ᱫᱚ ᱥᱚᱢᱚᱥᱥᱟ ᱨᱮᱫᱚ ᱢᱮᱱᱟᱜ ᱞᱤᱧᱟᱹ ᱢᱟᱱᱮ ᱫᱟᱬᱟᱱ ᱫᱚ ᱟᱹᱞᱤᱧᱟᱜ ᱫᱚ ᱟᱹᱰᱤ ᱢᱟᱱᱮ ᱟᱹᱰᱤ ᱢᱟᱱᱮ ᱢᱚᱱᱮᱨ ᱢᱚᱛ ᱛᱚᱱ ᱟᱨᱠᱤ ᱡᱮᱢᱚᱱ ᱫᱟᱬᱟᱸᱭ ᱢᱟᱞᱤᱧ ᱚᱱᱮ ᱚᱱᱠᱟ ᱞᱤᱧ ᱠᱩᱥᱤᱭᱟᱜᱼᱟ᱾ ᱟᱫᱚ ᱠᱟᱹᱣᱰᱤ ᱜᱜᱮᱛᱚ
ᱦᱮᱸ ᱛᱚ ᱟᱨ ᱜᱚᱝᱠᱮ ᱛᱟᱞᱦᱮ ᱟᱨ ᱟᱠᱟ ᱠᱚᱨᱮ ᱵᱤᱱ ᱪᱟᱞᱟᱣ ᱠᱟᱱ ᱜᱮᱭᱟ ᱫᱟᱬᱟᱱ ᱫᱚ?
ᱟᱹᱞᱤᱧ ᱫᱚ ᱟᱨ ᱟᱡᱚᱫᱤᱭᱟᱹ ᱵᱩᱨᱩ ᱟᱡᱚᱫᱤᱭᱟᱹ ᱫᱚ ᱵᱟᱝ ᱜᱚᱢᱠᱮ ᱤᱭᱟᱹ ᱦᱳᱭ ᱟᱡᱳᱫᱤᱭᱟᱹ ᱵᱩᱨᱩ ᱥᱮ ᱪᱮᱜ ᱚᱱᱮ ᱫᱟᱬᱟᱱ ᱠᱚ ᱪᱟᱞᱟᱜ ᱫᱚ ᱜᱚᱢᱠᱮ᱾
ᱟᱨ ᱜᱚᱝᱠᱮ ᱛᱟᱞᱦᱮ ᱟᱡᱚᱫᱤᱭᱟᱹ ᱵᱩᱨᱩ ᱢᱟᱞᱤᱧ ᱟᱸᱡᱚᱢ ᱵᱟᱲᱟ ᱟᱠᱟᱫ ᱚᱱ ᱛᱮᱢᱟ ᱥᱮᱸᱫᱽᱨᱟ ᱠᱚᱦᱚᱸ ᱠᱚ ᱪᱟᱞᱟᱜ ᱜᱮᱭᱟ᱾ ᱥᱮᱸᱫᱽᱨᱟ ᱠᱚᱯᱮ ᱪᱟᱞᱟᱣ ᱵᱟᱲᱟ ᱟᱠᱟᱱ ᱜᱮᱭᱟ?
ᱦᱮᱸ ᱜᱚᱝᱠᱮ ᱪᱟᱞᱟᱣ ᱵᱟᱲᱟ ᱦᱩᱭ ᱠᱟᱱ ᱜᱤᱭᱟ ᱥᱮᱸᱫᱽᱨᱟ ᱠᱚᱢᱟ᱾ ᱢᱟᱱᱮ ᱥᱮᱸᱬᱟ ᱥᱮᱸᱫᱽᱨᱟ ᱫᱚ ᱵᱟᱝ ᱪᱟᱞᱟᱣ ᱦᱩᱭ ᱠᱟᱱᱟ ᱟᱨ ᱠᱤ ᱱᱚᱣᱟ
ᱦᱮᱸ᱾
ᱥᱳᱨ-ᱥᱳᱯᱳᱨ ᱠᱚᱨᱮᱜ ᱜᱮ ᱪᱟᱞᱟᱣ ᱵᱟᱲᱟ ᱦᱳᱭ ᱜᱚᱫ ᱠᱟᱱᱟ᱾
ᱦᱳᱭ ᱜᱚᱝᱠᱮ ᱟᱹᱞᱤᱧ ᱦᱚᱞᱤᱧ ᱟᱸᱡᱚᱢ ᱟᱠᱟᱜᱼᱟ ᱛᱚ ᱚᱱᱠᱟ ᱟᱡᱚᱫᱤᱭᱟᱹ ᱥᱮᱸᱫᱽᱨᱟ ᱢᱟ ᱟᱹᱰᱤ ᱟᱵᱚ ᱥᱟᱱᱛᱟᱲ ᱠᱚᱣᱟᱜ ᱫᱚ ᱟᱹᱰᱤ ᱢᱟᱨᱟᱝ ᱥᱮᱸᱫᱽᱨᱟ ᱠᱟᱱᱟ ᱟᱨ ᱚᱝᱠᱟ ᱡᱟᱦᱟᱸ ᱟᱡᱽᱫᱤᱭᱟᱹ ᱠᱚᱠᱚ ᱪᱟᱞᱟᱣ ᱠᱟᱱᱟ, ᱟᱹᱞᱤᱧ ᱦᱚᱸ ᱟᱸᱡᱚᱢ ᱵᱟᱲᱟ ᱠᱟᱜ ᱞᱤᱧ᱾ ᱚᱸᱰᱮ ᱢᱟ ᱛᱟᱦᱮᱸ ᱟᱛᱮᱜ ᱠᱚ ᱥᱮᱸᱫᱽᱨᱟᱭ ᱜᱮᱭᱟ ᱟᱨ ᱟᱵᱚ ᱡᱮᱢᱚᱱ ᱫᱤᱥᱚᱢ ᱱᱚᱱᱛᱮ ᱟᱨᱚ ᱮᱴᱟᱜ ᱫᱤᱥᱚᱢ ᱠᱷᱚᱱ ᱠᱚ ᱪᱟᱞᱟᱜ ᱜᱤᱭᱟ, ᱟᱡᱽᱫᱤᱭᱟᱹ ᱥᱮᱸᱫᱽᱨᱟ ᱠᱚᱫᱚ ᱟᱨ ᱥᱮᱸᱫᱽᱨᱟ ᱠᱚᱦᱚᱸ ᱚᱱᱠᱟ ᱛᱟᱦᱮᱸ ᱛᱮ ᱠᱚ ᱥᱮᱸᱫᱽᱨᱟᱭ ᱜᱮᱭᱟ᱾
ᱦᱩᱸ ᱜᱚᱝᱠᱮ ᱟᱹᱞᱤᱧ ᱦᱚᱸ ᱟᱹᱞᱤᱧ ᱦᱚᱸ ᱚᱱᱟ ᱜᱮ ᱪᱟᱞᱟᱣ ᱜᱮᱞᱤᱧ ᱞᱟᱹᱭ ᱮᱫᱟ᱾ ᱠᱟᱨ ᱠᱟᱨᱚᱱ ᱚᱸᱰᱮ ᱫᱚ ᱟᱭᱢᱟ ᱞᱮᱠᱟᱱᱟᱜ ᱧᱮᱞ ᱡᱚᱝ ᱡᱤᱱᱤᱥ ᱦᱚᱸ ᱢᱮᱱᱟᱜᱼᱟ, ᱟᱨ ᱥᱮᱸᱫᱽᱨᱟ ᱛᱮᱱᱟᱜ ᱡᱤᱱᱤᱥ ᱦᱚᱸ ᱢᱮᱱᱟᱜ ᱛᱟᱵᱚᱱᱟ ᱠᱟᱨᱚᱱ ᱫᱚ ᱚᱸᱰᱮ ᱜᱮᱞᱤᱧ ᱟᱸᱡᱚᱢ ᱵᱟᱲᱟ ᱥᱩᱛᱟᱹᱱ ᱴᱟᱺᱰᱤ ᱠᱚ᱾ ᱚᱸᱰᱮ ᱜᱟᱞᱢᱟᱨᱟᱣ ᱴᱷᱟᱶ ᱥᱮ ᱟᱨ ᱥᱮ ᱟᱨ ᱞᱚ-ᱵᱤᱨ ᱢᱟᱱᱮ ᱚᱸᱰᱮ ᱜᱮᱠᱚ ᱞᱮᱭ ᱜᱮᱭᱟ ᱛᱚ, ᱜᱚᱝᱠᱮ ᱟᱵᱚᱣᱟᱜ ᱢᱩᱪᱟᱹᱫ ᱵᱤᱪᱟᱹᱨ ᱥᱮ ᱪᱮᱫ ᱤᱭᱟᱹ ᱨᱮᱱᱟᱜ ᱫᱚ ᱥᱟᱱᱛᱟᱲ ᱥᱚᱢᱟᱡᱽ ᱨᱮᱱᱟᱜ᱾
ᱦᱮᱸ ᱛᱚ᱾ ᱟᱹᱞᱤᱧ ᱦᱚᱸ ᱟᱸᱡᱚᱢ ᱫᱚᱞᱤᱧ ᱟᱸᱡᱚᱢ ᱠᱟᱜᱼᱟ, ᱢᱮᱱᱠᱷᱟᱱ ᱪᱟᱞᱟᱣ ᱫᱚ ᱵᱟᱹᱞᱤᱧ ᱪᱟᱞᱟᱣ ᱠᱟᱱᱟ ᱜᱚᱝᱠᱮ ᱱᱚᱝᱠᱟ ᱥᱮᱸᱫᱽᱨᱟ ᱠᱚᱫᱚ ᱟᱨ ᱟᱹᱞᱤᱧ ᱦᱚᱸ ᱦᱟᱸᱜ ᱪᱟᱞᱟᱣ ᱤᱪᱪᱷᱟᱹ ᱫᱚ ᱢᱮᱱᱟᱜ ᱜᱮ ᱛᱟᱹᱞᱤᱧᱟ ᱡᱮ ᱱᱚᱝᱠᱟᱞᱤᱧ ᱪᱟᱞᱟᱜᱼᱟ ᱟᱹᱞᱤᱧ ᱦᱚᱸᱞᱤᱧ ᱪᱟᱞᱟᱜᱼᱟ᱾ ᱦᱚᱲ ᱠᱚ ᱥᱟᱶ ᱡᱮ ᱪᱮᱜ ᱞᱮᱠᱟ ᱵᱩᱡᱟᱹᱜᱼᱟ ᱟᱹᱞᱤᱧ ᱦᱚᱸ ᱵᱟᱞᱤᱧ ᱪᱟᱞᱟᱣ ᱵᱟᱲᱟ ᱠᱟᱱᱟ ᱥᱮ ᱟᱫᱚ ᱛᱟᱦᱚᱞᱮ ᱟᱞᱮ ᱥᱮᱜ ᱠᱷᱚᱱ ᱫᱚ ᱚᱝᱠᱟ ᱠᱚᱢ ᱠᱚ ᱪᱟᱞᱟᱜ ᱜᱮᱭᱟ ᱦᱚᱲ ᱠᱚ ᱚᱝᱠᱟ ᱡᱟᱹᱥᱛᱤ ᱫᱚ ᱵᱟᱝ ᱠᱚ ᱪᱟᱞᱟᱜ ᱜᱮᱭᱟ ᱥᱮ ᱟᱫᱚ ᱛᱟᱦᱞᱮ ᱚᱝᱠᱟ ᱫᱚ ᱪᱟᱞᱟᱣ ᱫᱚ ᱵᱟᱝ ᱦᱳᱭ ᱠᱟᱱᱟ᱾
ᱦᱮᱸ ᱜᱚᱝᱠᱮ ᱛᱟᱦᱚᱞᱮ ᱤᱭᱟᱹ ᱢᱟᱱᱮ ᱥᱩᱨ-ᱥᱩᱯᱳᱨ ᱠᱚᱨᱮ ᱥᱮᱸᱫᱽᱨᱟ ᱠᱚᱫᱚ ᱵᱤᱱ ᱪᱟᱞᱟᱣ ᱵᱟᱲᱟ ᱠᱟᱱ ᱜᱤᱭᱟ ᱥᱮ ᱵᱟᱝ? ᱟᱨ ᱪᱮᱫ ᱠᱚᱛᱮ ᱵᱤᱱ ᱥᱮᱸᱫᱽᱨᱟ ᱥᱮᱸᱫᱽᱨᱟᱭ ᱜᱤᱭᱟ ᱛᱟᱦᱚᱞᱮ?
ᱮᱸ ᱪᱟᱞᱟᱣ ᱫᱚᱞᱤᱧ ᱪᱟᱞᱟᱣ ᱵᱟᱲᱟ ᱠᱟᱱ ᱜᱮᱭᱟ ᱥᱮᱸᱫᱽᱨᱟ ᱠᱚᱦᱚᱸ ᱟᱨ ᱥᱳᱨ ᱥᱳᱯᱳᱨ ᱥᱮᱸᱫᱽᱨᱟ ᱠᱚᱞᱤᱧ ᱪᱟᱞᱟᱣ ᱵᱟᱲᱟ ᱠᱟᱱ ᱜᱮᱭᱟ ᱚᱱᱠᱟ ᱥᱟᱺᱜᱤᱧ ᱫᱚ ᱵᱟᱹᱞᱤᱧ ᱪᱟᱞᱟᱣ ᱠᱟᱱᱟ᱾ ᱟᱨ ᱟᱵᱚ ᱢᱟ ᱦᱟᱸᱜ ᱱᱮᱛᱟᱨ ᱫᱚ ᱥᱮᱸᱫᱽᱨᱟ ᱵᱳᱞ ᱛᱮ ᱜᱮᱞᱮ ᱟᱸᱜ-ᱥᱟᱨ, ᱠᱟᱹᱯᱤ ᱚᱱᱟ ᱠᱚᱛᱮ ᱜᱮ ᱠᱚ ᱥᱮᱸᱫᱽᱨᱟᱭ ᱜᱮᱭᱟ ᱛᱚ᱾ ᱟᱸᱜ- ᱥᱟᱨ, ᱠᱟᱹᱯᱤ, ᱛᱟᱲᱣᱟᱨᱤ
ᱦᱩᱸ, ᱡᱟᱹᱥᱛᱤ ᱠᱟᱭᱛᱮ ᱛᱟᱦᱞᱮ ᱪᱮᱫ ᱜᱚᱝᱠᱮ ᱠᱟᱴᱟᱜ ᱡᱤᱱᱤᱥ ᱫᱚ ᱵᱟᱲᱛᱤ ᱵᱤᱱ ᱟᱵᱤᱱᱟᱜ ᱥᱟᱯᱟᱵ ᱫᱚ ᱠᱟᱱ ᱛᱟᱹᱵᱤᱱᱟ ᱟᱨᱠᱤ?
ᱟᱸ ᱟᱹᱞᱤᱧ ᱫᱚ ᱜᱚᱝᱠᱮ ᱧᱮᱞ ᱢᱮ ᱱᱚᱝᱠᱟ ᱫᱚ ᱟᱵᱚ ᱫᱚ ᱟᱸ ᱟᱹᱞᱤᱧ ᱫᱚ ᱦᱟᱸᱜ ᱟᱸᱜ ᱥᱟᱨ ᱠᱚᱜᱮᱞᱤᱧ ᱥᱟᱵ ᱜᱤᱭᱟ᱾ ᱚᱱᱟ ᱠᱚᱜᱮ ᱛᱮᱜᱮᱞᱤᱧ ᱪᱟᱞᱟᱣ ᱵᱟᱲᱟ ᱠᱟᱱ ᱜᱮᱭᱟ ᱟᱨ ᱟᱹᱵᱤᱱ ᱫᱚ ᱜᱚᱝᱠᱮ
ᱟᱹᱞᱤᱧ ᱦᱚᱸ ᱜᱚᱢᱠᱮ ᱚᱱᱟ ᱟᱸᱜ ᱥᱟᱨ ᱟᱨ ᱵᱟᱝ ᱠᱟᱹᱯᱤ ᱟᱨ ᱤᱭᱟᱹ ᱴᱮᱴᱟ,
ᱟᱪᱪᱷᱟ, ᱟᱪᱪᱷᱟ᱾ ᱟᱨ ᱛᱟᱦᱚᱞᱮ ᱟᱯᱮ ᱫᱚ ᱵᱚᱪᱷᱚᱨ ᱨᱮᱯᱮ ᱪᱟᱞᱟᱜ ᱜᱮᱭᱟ ᱥᱮᱸᱫᱽᱨᱟ ᱥᱮ ᱛᱮᱢᱚᱱ ᱫᱚ ᱵᱟᱝ ᱯᱮ ᱪᱟᱞᱟᱜ ᱜᱮᱭᱟ?
ᱦᱮᱸ ᱢᱚᱴᱟ ᱢᱩᱴᱤ ᱪᱟᱞᱟᱣ ᱵᱟᱲᱟᱶ ᱦᱩᱭᱩᱜ ᱜᱮᱭᱟ᱾ ᱵᱚᱪᱷᱚᱨ ᱨᱮᱦᱚᱸ ᱦᱩᱭᱩᱜ ᱜᱮᱭᱟ ᱟᱨ ᱚᱠᱟ ᱥᱚᱢᱟᱭ ᱫᱚ ᱪᱟᱞᱟᱣ ᱵᱟᱲᱟ ᱦᱩᱭᱩᱜ ᱜᱮᱭᱟ ᱟᱨᱠᱤ ᱾
ᱟᱪᱪᱷᱟ ᱟᱪᱪᱷᱟ, ᱦᱳᱭ ᱛᱚ ᱜᱚᱝᱠᱮ ᱾
ᱦᱮᱸ ᱜᱚᱝᱠᱮ ᱤᱭᱟᱹ ᱵᱤᱱ ᱟᱸᱡᱚᱢ ᱠᱟᱫᱟ, ᱵᱷᱩᱡᱩᱰᱤ, ᱵᱷᱩᱡᱩᱰᱤ ᱥᱮᱸᱫᱽᱨᱟ ᱵᱤᱱ ᱪᱟᱞᱟᱣ ᱵᱟᱲᱟ ᱟᱠ ᱠᱟᱱ ᱜᱮᱭᱟ?
ᱦᱮᱸ ᱵᱟᱝ ᱜᱚᱢᱠᱮ᱾ ᱟᱸᱡᱚᱢ ᱫᱚᱞᱤᱧ ᱟᱸᱡᱚᱢ ᱟᱠᱟᱫᱼᱟ ᱥᱮᱸᱫᱽᱨᱟ, ᱢᱮᱱᱠᱷᱟᱱ ᱪᱟᱞᱟᱣ ᱠᱚᱫᱚ ᱵᱟᱝ ᱦᱩᱭ ᱠᱟᱱᱟ, ᱚᱱᱠᱟ ᱫᱚ ᱾ ᱟᱨ ᱟᱹᱵᱤᱱ ᱫᱚᱵᱤᱱ ᱪᱟᱞᱟᱣ ᱵᱟᱲᱟ ᱟᱠᱟᱱᱟ?
ᱦᱮᱸ ᱜᱚᱝᱠᱮ ᱚᱸᱰᱮ ᱪᱟᱞᱟᱣ ᱵᱟᱲᱟ ᱦᱩᱭ ᱟᱠᱟᱱᱟ, ᱚᱸᱰᱮ ᱫᱚ ᱫᱚᱢᱮ ᱥᱩᱠᱨᱤ ᱥᱮ ᱪᱤᱞᱤ ᱠᱚᱠᱚ ᱧᱟᱢᱚᱜᱼᱟ, ᱥᱩᱠᱨᱤ ᱠᱚᱞᱤᱧ ᱧᱮᱞ ᱵᱟᱲᱟ ᱟᱠᱟᱫ ᱠᱚᱣᱟ ᱥᱮᱬᱟ ᱥᱮᱬᱟ ᱠᱚᱠᱚ ᱧᱟᱢᱚᱜᱼᱟ ᱾
ᱟᱪᱪᱷᱟ, ᱟᱪᱪᱷᱟ, ᱟᱪᱪᱷᱟ᱾ ᱛᱟᱦᱞᱮ ᱜᱚᱝᱠᱮ ᱥᱮᱸᱫᱽᱨᱟ ᱠᱚᱫᱚ ᱡᱟᱹᱥᱛᱤ ᱠᱟᱭᱛᱮ ᱵᱮ ᱪᱟᱞᱟᱣ ᱫᱚᱵᱤᱱ ᱪᱟᱞᱟᱣ ᱵᱟᱲᱟᱜ ᱜᱮᱭᱟ ᱾
ᱦᱩᱸ ᱜᱚᱝᱠᱮ ᱚᱱᱟ ᱫᱚ ᱟᱹᱞᱤᱧ ᱫᱚ ᱥᱮᱸᱫᱽᱨᱟ ᱠᱚᱫᱚ ᱫᱚᱢᱮ ᱜᱮᱞᱤᱧ ᱤᱭᱟᱹᱣᱟᱜ ᱜᱮᱭᱟ ᱟᱨᱠᱤ ᱾
ᱠᱩᱥᱤᱭᱟᱜ ᱜᱮᱭᱟᱵᱤᱱ ᱦᱮᱸᱥᱮ ᱾ ᱟᱸ ᱥᱮᱸᱫᱽᱨᱟ ᱠᱚᱫᱚ ᱜᱚᱢᱠᱮ ᱟᱹᱞᱤᱧ ᱫᱚᱞᱤᱧ ᱟᱸᱡᱚᱢ ᱟᱹᱜᱩ ᱟᱠᱟᱫ ᱟᱵᱚ ᱢᱟ ᱥᱮᱸᱫᱽᱨᱟ ᱠᱚᱫᱚ ᱟᱹᱰᱤ ᱯᱟᱹᱦᱤᱞ ᱠᱷᱚᱱᱜᱮ ᱢᱮᱱᱟᱜ ᱛᱟᱵᱚᱱᱟ, ᱡᱮᱢᱚᱱ ᱟᱵᱚᱨᱮᱱ ᱦᱟᱲᱟᱢ ᱠᱚᱠᱚ ᱛᱟᱦᱮᱸ ᱠᱟᱱᱟ ᱩᱱᱠᱩ ᱩᱢᱮᱨ ᱠᱷᱚᱱ ᱜᱮ ᱥᱮᱸᱫᱽᱨᱟ ᱠᱚᱢᱟ ᱟᱹᱰᱤ ᱞᱟᱦᱟ ᱠᱷᱚᱱ ᱜᱮ ᱢᱮᱱᱟᱜ ᱜᱮᱭᱟ ᱥᱮ ᱛᱟᱦᱚᱞᱮ ᱟᱸᱡᱚᱢ ᱫᱚᱞᱤᱧ ᱟᱸᱡᱚᱢ ᱵᱟᱲᱟ ᱠᱟᱜ ᱜᱮᱭᱟ ᱟᱞᱤᱧ ᱦᱚᱸ ᱪᱟᱞᱟᱣ ᱫᱚ ᱵᱩᱡᱷᱟᱹᱣᱞᱤᱧ ᱜᱮᱭᱟ, ᱢᱮᱱᱠᱷᱟᱱ ᱪᱟᱞᱟᱣ ᱫᱚ ᱵᱟᱞᱤᱧ ᱪᱟᱞᱟᱣ ᱟᱠᱟᱱᱟ ᱚᱱᱠᱟ ᱫᱚ ᱾
ᱟᱹᱞᱤᱧ ᱫᱚᱞᱤᱧ ᱪᱟᱞᱟᱣ ᱫᱚᱞᱤᱧ ᱪᱟᱞᱟᱣ ᱵᱟᱲᱟ ᱠᱟᱱ ᱜᱮᱭᱟ ᱟᱹᱞᱤᱧᱟᱜ ᱫᱚ ᱥᱮᱸᱫᱽᱨᱟ ᱫᱚ ᱢᱟᱱᱮ ᱫᱚᱢᱮ ᱞᱤᱧ ᱠᱩᱥᱤᱭᱟᱜ ᱜᱮᱭᱟ᱾ ᱟᱨ ᱠᱤ ᱚᱱᱟ ᱠᱚ ᱡᱤᱱᱤᱥ ᱥᱮᱸᱫᱽᱨᱟ ᱾ ᱮᱢᱟᱱ ᱚᱱᱟ ᱥᱮᱸᱫᱽᱨᱟ ᱠᱚᱫᱚ ᱫᱚᱢᱮ ᱜᱮᱞᱤᱧ ᱪᱟᱞᱟᱣ ᱟᱠᱟᱱ ᱜᱮᱭᱟ, ᱟᱹᱰᱤ ᱟᱢᱫᱟ ᱡᱟᱭᱜᱟ ᱜᱮᱞᱤᱧ ᱪᱟᱞᱟᱣ ᱟᱠᱟᱱ ᱜᱮᱭᱟ ᱚᱱᱠᱟ ᱢᱟᱱᱮ ᱵᱷᱟᱹᱜᱤ ᱵᱷᱟᱵ ᱛᱮᱜᱮ ᱪᱟᱞᱟᱣ ᱵᱟᱲᱟ ᱦᱩᱭ ᱠᱟᱱᱟ ᱾
ᱦᱮᱸᱛᱚ ᱟᱨ ᱛᱟᱦᱚᱞᱮ ᱜᱚᱝᱠᱮ ᱪᱟᱞᱟᱣ ᱱᱟᱯᱟᱭ ᱛᱮᱜᱮ ᱵᱤᱱ ᱪᱟᱞᱟᱣ ᱠᱟᱱᱟ ᱱᱟᱯᱟᱭ ᱛᱮᱜᱮ ᱵᱤᱱ ᱨᱩᱭᱟᱹᱲ ᱦᱮᱡ
ᱦᱩᱸ ᱦᱮᱸ ᱜᱚᱝᱢᱠᱮ ᱟᱨ ᱟᱹᱰᱤ ᱟᱢᱫᱟ ᱡᱤᱭᱟᱹᱞᱤ ᱠᱚᱜᱮᱞᱤᱧ ᱧᱮᱞ ᱵᱟᱲᱟ ᱠᱮᱫ ᱠᱚᱜᱮᱭᱟ ᱟᱨᱠᱤ ᱾ ᱟᱨᱠᱤ ᱡᱤᱭᱟᱹᱞᱤ ᱠᱚ ᱟᱹᱰᱤ ᱨᱚᱠᱚᱢ ᱡᱤᱵ ᱡᱚᱱᱛᱩ ᱾
ᱦᱮᱸ ᱛᱚ ᱜᱚᱢᱠᱮ, ᱟᱨ ᱛᱟᱦᱚᱞᱮ ᱵᱤᱨ ᱨᱮᱫᱚ ᱡᱟᱹᱥᱛᱤ ᱠᱟᱭᱛᱮ ᱪᱤᱞᱮ ᱡᱤᱭᱟᱹᱞᱤ ᱠᱚᱠᱚ ᱧᱮᱞ ᱵᱟᱲᱟᱜ ᱜᱮᱭᱟ ᱜᱚᱝ ᱠᱮ ᱥᱮᱸᱱᱫᱽᱨᱟ ᱠᱚᱵᱤᱱ ᱪᱟᱞᱟᱣ ᱵᱟᱲᱟᱜ ᱜᱮᱭᱟ ᱛᱚ?
ᱡᱟᱹᱥᱛᱤ ᱠᱟᱭ ᱛᱮᱫᱚ ᱥᱩᱠᱨᱤ ᱟᱭᱢᱟ ᱞᱮᱠᱟ ᱠᱟᱱ ᱠᱚᱜᱮ ᱧᱮᱞᱚᱜ-ᱟ ᱟᱨᱠᱤ ᱾ ᱡᱤᱵᱽᱡᱚᱱᱛᱩᱨ ᱠᱚ ᱢᱟᱱᱮ ᱦᱮᱸ ᱦᱩᱸᱻ
ᱚᱱᱟ ᱜᱮᱛᱚ ᱜᱚᱝᱠᱮ,
ᱧᱮᱞ ᱜᱮᱞᱤᱧ ᱧᱮᱞ ᱟᱠᱟᱫ ᱧᱮᱞ ᱜᱮᱞᱤᱧ ᱧᱮᱞ